ᱜᱚᱝᱠᱮ ᱡᱚᱦᱟᱨ ᱜᱮ᱾
ᱦᱳᱭ ᱦᱳᱭ ᱨᱚᱲ ᱠᱚᱵᱤᱱ ᱟᱸᱡᱚᱢ ᱧᱟᱢᱮᱫ ᱛᱟᱹᱞᱤᱧᱟ ᱛᱚ?
ᱦᱮᱸ ᱦᱮᱸ ᱟᱸᱡᱚᱢ ᱟᱸᱡᱚᱢ᱾
ᱦᱳᱭ ᱦᱳᱭ ᱟᱵᱮᱱᱟᱜ ᱦᱚᱸ ᱱᱟᱯᱟᱭ ᱜᱮᱞᱤᱧ ᱟᱸᱡᱚᱢ ᱧᱟᱢᱮᱫ ᱛᱟᱵᱮ ᱱᱟᱞᱤᱧ᱾
ᱟᱪᱪᱷᱟ ᱟᱪᱪᱷᱟ ᱪᱮᱫ ᱠᱚᱵᱤᱱ ᱪᱤᱠᱟᱹ ᱵᱟᱲᱟᱭᱮᱫᱟ ᱜᱚᱝᱠᱮ?
ᱦᱳᱭ ᱜᱚᱝᱠᱮ ᱢᱮᱱ ᱞᱮᱱᱠᱷᱟᱱ ᱫᱚ ᱚᱲᱟᱜ ᱠᱚᱨᱮᱱᱟᱜ ᱜᱮ ᱠᱟᱹᱢᱤ ᱵᱟᱲᱟ ᱠᱚ ᱦᱩᱭᱩᱜ ᱠᱟᱱᱟ᱾ ᱟᱪᱷᱟ ᱮ ᱨᱚᱦᱚᱭ ᱠᱚᱦᱚᱸ ᱞᱮ ᱮᱛᱚᱦᱚᱵ ᱵᱟᱲᱟ ᱟᱠᱟᱫᱟ ᱛᱚ ᱨᱚᱦᱚᱭ ᱟ ᱠᱚᱨᱮᱜᱮ ᱟᱫᱚ ᱟᱹᱞᱤᱧ ᱫᱚ ᱚᱱᱟ ᱠᱚᱨᱮ ᱜᱤᱧ ᱠᱟᱹᱴᱤᱡ ᱥᱩᱨ ᱥᱩᱨ ᱱᱚᱭ ᱤᱭᱟᱹ ᱥᱩᱨ ᱥᱩᱯᱩᱨ ᱠᱚᱨᱮᱞᱤᱧ ᱛᱟᱦᱮᱱ ᱠᱟᱱᱟ ᱦᱳᱭ᱾ ᱟ ᱦᱳᱭ᱾
ᱟᱪᱪᱷᱟ ᱜᱚᱝᱠᱮ ᱟᱯᱮ ᱥᱮᱜ ᱫᱟᱜ ᱮᱫᱟ?
ᱦᱳᱭ ᱜᱚᱝᱠᱮ ᱱᱚᱛᱮ ᱦᱚᱸ ᱫᱟᱜ ᱫᱚ ᱫᱟᱜ ᱠᱮᱜ ᱜᱮᱭᱟᱭ᱾ ᱟᱫᱚ ᱦᱟᱸᱜ ᱱᱟᱠᱟᱭ ᱦᱟᱸᱜ ᱱᱤᱛᱚᱜ ᱫᱚ ᱠᱟᱹᱴᱤᱡ ᱮ ᱯᱷᱟᱸᱠ ᱧᱚᱜ ᱠᱟᱜᱟᱭ ᱦᱳᱭ ᱥᱮ᱾
ᱟᱪᱪᱷᱟ, ᱟᱪᱪᱷᱟ ᱜᱚᱝᱠᱮ ᱞᱟᱹᱭᱮᱫ ᱛᱟᱦᱮᱸᱫ ᱛᱚᱵᱮ ᱟᱵᱚ ᱛᱮᱵᱚᱱ ᱪᱮᱫ ᱤᱫᱤ ᱠᱟᱛᱮ ᱵᱚᱱ ᱜᱚᱞᱯᱚᱭᱟ ᱚᱱᱟ ᱪᱟᱥᱵᱟᱥ ᱤᱫᱤ ᱠᱟᱛᱮ ᱵᱚᱱ ᱜᱚᱞᱯᱚᱭᱟ ᱥᱮ ᱥᱚᱢᱟᱡᱽ ᱤᱫᱤ ᱠᱟᱛᱮ ᱵᱚᱱ ᱜᱚᱞᱯᱚᱭᱟ? ᱞᱟᱹᱭ ᱵᱤᱱ ᱚᱠᱟ ᱤᱫᱤ ᱠᱟᱛᱮ ᱜᱚᱞᱯᱚᱭᱟᱵᱩ?
ᱦᱳᱭ ᱟᱨ ᱢᱟᱲᱟᱝ ᱛᱮᱫᱚ ᱦᱟᱸᱜ ᱟᱵᱚ ᱱᱚᱣᱟ ᱟᱥᱟᱲ ᱵᱚᱸᱜᱟ ᱫᱤᱱ ᱦᱮᱡ ᱥᱮᱴᱮᱨ ᱠᱟᱱᱟ ᱛᱚ ᱛᱳ ᱚᱱᱟ ᱚᱱᱟ ᱠᱷᱟᱹᱛᱤᱨ ᱛᱮ ᱟᱞᱟᱝ ᱫᱚ ᱠᱟᱹᱴᱤᱡ ᱚᱱᱟ ᱪᱟᱥ ᱠᱟᱹᱢᱤ ᱠᱚ ᱫᱤᱠ ᱱᱤᱭᱮᱞᱟᱝ ᱠᱟᱹᱴᱤᱡ ᱞᱟᱝ ᱜᱟᱞᱢᱟᱨᱟᱣ ᱞᱮᱠᱷᱟᱡ ᱞᱟᱝ ᱱᱟᱯᱟᱭ ᱠᱚᱜ ᱜᱮᱭᱟ᱾
ᱦᱮᱸ ᱦᱮᱸ ᱦᱮᱸ ᱜᱚᱝᱠᱮ ᱟᱹᱣᱰᱤ ᱴᱷᱤᱠ ᱵᱮᱱ ᱞᱟᱹᱭ ᱠᱟᱜᱼᱟ᱾ ᱛᱚᱵᱮ ᱪᱟᱥ ᱵᱟᱥ ᱤᱫᱤ ᱠᱟᱛᱮᱜ ᱠᱟᱹᱴᱤᱡ ᱨᱚᱯᱚᱲ ᱵᱟᱲᱟ ᱦᱩᱭᱩᱜᱼᱟ ᱡᱮ ᱛᱚ ᱱᱮᱛᱟᱨ ᱢᱟ ᱪᱟᱥᱵᱟᱥ ᱥᱤᱡᱤᱱ ᱜᱮ ᱪᱟᱹᱞᱩᱜ ᱠᱟᱱᱟ ᱦᱮᱸ ᱥᱮ ᱵᱟᱝ ᱟᱨ ᱯᱚᱨᱮ ᱟᱨ ᱢᱤᱫ ᱫᱤᱱ ᱡᱟᱦᱟᱸ ᱛᱤᱥᱚᱜ ᱵᱟᱝᱠᱷᱟᱱ ᱥᱚᱢᱟᱡᱽ ᱤᱫᱤ ᱠᱟᱛᱮ ᱞᱟᱝ ᱜᱚᱞᱯᱷᱚᱭᱟ ᱾
ᱦᱳᱭ ᱦᱳᱭ ᱦᱳᱭ᱾
ᱟᱪᱪᱷᱟ ᱜᱚᱝᱠᱮ
ᱦᱩᱸ
ᱟᱯᱮ ᱚᱱᱛᱮ ᱨᱮᱫᱚ ᱵᱚᱪᱷᱚᱨ ᱨᱮᱫᱚ ᱵᱟᱨ ᱫᱷᱟᱣ ᱯᱮ ᱪᱟᱥ ᱜᱮᱭᱟ ᱥᱮ ᱢᱤᱫ ᱫᱷᱟᱣ ᱯᱮ ᱪᱟᱥ ᱜᱮᱭᱟ?
ᱜᱚᱝᱠᱮ ᱢᱮᱱᱞᱮᱱᱠᱷᱟᱱ ᱟᱞᱮ ᱱᱚ ᱛᱮ ᱫᱚ ᱦᱟᱸᱜ ᱮᱸ ᱱᱚᱜᱼᱚ ᱱᱚᱝᱠᱟ ᱞᱮ ᱪᱟᱥᱟ ᱵᱟᱨ ᱫᱷᱟᱣ ᱜᱮᱞᱮ ᱪᱟᱥᱟ ᱾ ᱦᱳᱭ ᱥᱮ ᱟᱞᱮ ᱫᱚ ᱦᱟᱸᱜ ᱴᱟᱺᱰᱤ ᱴᱚᱴᱷᱟ ᱞᱮ ᱯᱟᱲᱟᱜ ᱠᱟᱱᱟ᱾ ᱟᱫᱚ ᱱᱳᱠ ᱠᱟ ᱢᱮᱱᱞᱮᱱᱠᱷᱟᱱ ᱱᱚᱜ ᱚᱭ ᱥᱤᱛᱩᱝ ᱱᱚᱣᱟ ᱟᱥᱟᱲ ᱵᱚᱸᱜᱟ ᱫᱤᱱ ᱦᱚᱞᱮ ᱪᱟᱥᱟ᱾ ᱚᱱᱟ ᱫᱚ ᱥᱮᱨᱢᱟ ᱡᱟᱹᱲᱤᱛᱮ ᱟᱨ ᱡᱟᱦᱟᱸ ᱚᱱᱟ ᱥᱤ ᱛᱩᱝ ᱫᱤᱱ ᱚ ᱚᱱᱟ ᱚᱱᱟ ᱥᱤᱛᱩᱝ ᱫᱤᱱ ᱦᱚᱞᱮ ᱪᱟᱥᱟ ᱚᱱᱟ ᱫᱚ ᱦᱩᱭᱩᱜ ᱠᱟᱱᱟ ᱢᱤᱱᱤ ᱫᱟᱜ ᱛᱮ
ᱟᱪᱪᱷᱟ ᱟᱪᱪᱷᱟ ᱟᱪᱪᱷᱟ ᱟᱪᱪᱷᱟ ᱳᱰᱤ ᱵᱷᱟᱹᱜᱤ ᱜᱚᱝᱠᱮ, ᱜᱚᱝᱠᱮ ᱮᱸᱣᱟ ᱟᱯ ᱯᱮ ᱫᱚ ᱦᱩᱲᱩ ᱥᱩᱢᱩᱝ ᱜᱮᱯᱮ ᱪᱟᱥ ᱜᱮᱭᱟ ᱥᱮ ᱦᱚᱭᱛᱚ ᱪᱷᱚ ᱢᱟᱥ ᱯᱮ ᱪᱟᱥ ᱠᱮ ᱟ ᱡᱟᱦᱟᱸᱱᱟᱜ ᱥᱚᱵᱽᱡᱤ ᱠᱚ ᱟᱸᱜ ᱤᱱᱟᱹ ᱯᱚᱨᱮ ᱯᱮ ᱪᱟᱥ ᱠᱮ ᱟ ᱦᱚᱭᱛᱚ
ᱦᱚᱸ, ᱦᱮᱸ ᱜᱚᱝᱠᱮ ᱚᱝᱠᱟ ᱚᱝᱠᱟ ᱢᱮᱱᱟᱜ ᱠᱟᱫᱟ ᱟᱸ ᱟᱸᱜ
ᱡᱮᱢᱚᱱ ᱥᱤᱡᱤᱱ ᱩᱯᱚᱨ ᱠᱟᱱ ᱛᱟᱞᱮᱭᱟ ᱛᱚ ᱟᱫᱚ ᱡᱮᱢᱚᱱ ᱦᱩᱲᱩ ᱱᱤᱛᱚᱜ ᱞᱮ ᱪᱟᱥ ᱠᱮᱫᱟ ᱚᱱᱟ ᱯᱚᱨᱮ ᱦᱟᱸᱜ ᱟᱫᱚ ᱦᱟᱸᱜ ᱞᱮ ᱪᱟᱥᱟ ᱤᱭᱟᱹ ᱟᱞᱩ ᱠᱚ᱾
ᱟᱪᱪᱷᱟ ᱟᱪᱪᱷᱟ ᱟᱞ ᱟᱞᱩ ᱦᱚᱸᱯᱮ ᱪᱟᱥ ᱜᱮᱭᱟ ᱥᱮ ᱜᱚᱝᱠᱮ?
ᱦᱳᱭ ᱦᱳᱭ ᱟᱸ ᱟᱞᱮ ᱫᱚ ᱦᱟᱸᱜ ᱱᱚᱜᱼᱚ ᱱᱚᱝᱠᱟ ᱢᱮᱱ ᱛᱮᱫᱚ ᱦᱟᱸᱜ ᱱᱚᱜᱼᱚ ᱱᱟ ᱱᱟᱢᱟᱞᱤᱭᱟᱹ ᱨᱮ ᱯᱟᱲᱟᱜ ᱠᱟᱱᱟ ᱛᱚ᱾
ᱟᱪᱪᱷᱟ ᱟᱯᱮ ᱢᱟᱱᱮ ᱱᱟᱢᱟᱞ ᱫᱤᱥᱚᱢ ᱯᱮ ᱯᱟᱲᱟᱜ ᱠᱟᱱᱟ᱾
ᱦᱳᱭ ᱦᱳᱭ ᱦᱳᱭ ᱟᱫᱚ ᱚᱝᱠᱟ ᱢᱮᱱᱞᱮᱱ ᱠᱷᱟᱱ ᱫᱚ ᱟᱹᱞᱩ ᱛᱟᱵᱚᱱ ᱵᱤᱱ ᱥᱟᱵ ᱠᱟᱜᱼᱟ ᱚᱱᱟ ᱵᱟᱫᱟᱢ ᱦᱳᱭ ᱟ ᱯᱟᱴ ᱠᱚ ᱚᱱᱟ ᱠᱚ ᱡᱚᱛᱚ ᱟᱭᱢᱟ ᱞᱮᱠᱟᱱᱟᱜ ᱜᱮ ᱪᱟᱥ ᱫᱚ ᱦᱩᱭᱩᱜ ᱜᱮᱭᱟ᱾ ᱥᱩᱫᱷᱩ ᱚᱱᱟ ᱥᱚᱵᱽᱡᱤ ᱵᱟᱫ ᱠᱟᱛᱮᱜ ᱦᱟᱸᱜ ᱚᱱᱟ ᱥᱟᱱᱟᱢ ᱠᱚ ᱡᱤᱱᱤᱥ ᱜᱮᱞᱮ ᱪᱟᱥ ᱫᱟᱲᱮᱜ ᱜᱮᱭᱟ ᱦᱳᱭᱥᱮ᱾
ᱟᱪᱪᱷᱟ ᱜᱚᱝᱠᱮ ᱟᱸᱣ ᱣᱟᱵ ᱟᱯᱯᱮ ᱟᱞᱩ ᱯᱮ ᱪᱟᱥ ᱵᱟᱲᱟᱭ ᱜᱮᱭᱟᱯᱮ ᱦᱮᱸ ᱥᱮ ᱵᱟᱝ ᱟᱜ ᱟᱸᱜ ᱟᱞᱮ ᱢᱟᱛᱚ ᱟᱞᱩ ᱪᱟᱥ ᱤᱫᱤ ᱠᱟᱛᱮ ᱢᱟ ᱮᱛᱚ ᱵᱷᱟᱹᱜᱤ ᱵᱟᱞᱮ ᱵᱟᱲᱟᱭ ᱜᱮᱭᱟᱞᱮ᱾ ᱛᱚ ᱜᱚᱝᱠᱮ ᱞᱟᱹᱭ ᱦᱩᱭᱩᱜ ᱠᱟᱱᱟ ᱠᱟᱹᱴᱤᱡ ᱟᱹᱞᱩ ᱪᱟᱥ ᱤᱫᱤ ᱠᱟᱛᱮᱜ ᱠᱟᱹᱴᱤᱡ ᱞᱟᱹᱭ ᱞᱮᱠᱷᱟᱱ ᱵᱷᱟᱜᱤ ᱠᱚᱜᱼᱟ ᱢᱮᱱᱛᱮᱧ ᱢᱚᱱᱮ ᱛᱟᱸᱦᱮᱫ ᱡᱮ ᱟᱞᱩ ᱚᱠᱟ ᱞᱮᱠᱟ ᱯᱮ ᱪᱟᱥ ᱜᱮᱭᱟ ᱵᱟ ᱟᱞᱩ ᱪᱟᱥ ᱠᱷᱟᱹᱛᱤᱨ ᱢᱟᱲᱟᱝ ᱪᱮᱫ ᱠᱚ ᱠᱚᱨᱟᱣ ᱦᱩᱭᱩᱜᱼᱟ ᱚᱱᱟ ᱠᱟ ᱴᱤᱡ ᱞᱟᱹᱭ ᱞᱮᱠᱷᱟᱱ ᱜᱚᱝᱠᱮ ᱵᱷᱟᱜᱤ ᱠᱚᱜ-ᱟ ᱠᱟᱹᱴᱤᱡ ᱞᱟᱹᱭᱵᱤᱱ ᱥᱮ
ᱦᱳᱭ ᱜᱚᱢᱠᱮ ᱟᱹᱞᱤᱧ ᱞᱤᱧ ᱢᱮᱱᱫᱟ ᱦᱳᱭ ᱦᱳᱭ ᱟᱞᱩ ᱪᱟᱥ ᱤᱫᱤ ᱠᱟᱛᱮᱜ ᱫᱚ ᱜᱚᱢᱠᱮ ᱱᱚᱜᱼᱚ ᱱᱚᱝᱠᱟ ᱯᱩᱭᱞᱟᱩ ᱡᱚᱠᱷᱚᱱ ᱟᱵᱚ ᱡᱟᱦᱟᱸ ᱤᱭᱟᱹ ᱠᱷᱮᱛ ᱵᱚᱱ ᱥᱤᱭᱟ ᱚᱱᱟ ᱯᱩᱨᱟᱹ ᱠᱷᱮᱛ ᱡᱚᱠᱷᱚᱱ ᱵᱚᱱ ᱥᱤᱭᱟ ᱚᱱᱟ ᱰᱷᱮᱞᱟᱠ ᱠᱚᱵᱚᱱ ᱨᱟᱹᱯᱩᱫ ᱠᱟᱜᱼᱟ ᱚᱱᱟ ᱞᱟᱹᱦᱩᱫ ᱦᱚᱪᱚᱭᱟᱵᱚᱱ ᱦᱟᱥᱟ ᱠᱚ ᱦᱳᱭ ᱥᱮ ᱚᱱᱟ ᱠᱚ ᱤᱫᱤ ᱠᱟᱛᱮᱜ ᱚᱱᱟ ᱛᱟᱯᱚᱨ ᱵᱚᱱ ᱤᱭᱟᱹ ᱛᱮᱵᱚᱱ ᱫᱟᱲᱮᱭᱟᱜᱼᱟ ᱚᱱᱟ ᱱᱟᱦᱮᱞ ᱛᱮ ᱦᱳᱭ ᱱᱟᱦᱮᱞ ᱛᱮ ᱫᱟᱲᱮ ᱠᱟᱛᱮᱫ ᱛᱟᱨᱯᱚᱨᱮ ᱚᱱᱟ ᱟᱞᱩ ᱫᱚ ᱜᱮᱫ ᱯᱟᱲᱟᱜ ᱠᱟᱛᱮᱫ ᱦᱟᱸᱜ ᱵᱚᱱ ᱨᱚᱦᱚᱭ ᱤᱫᱤᱭᱟ ᱦᱚᱭ ᱥᱮ
ᱚᱱᱟ ᱨᱚᱦᱚᱭ ᱦᱩᱭ ᱞᱮᱠᱷᱟᱡ ᱜᱮ ᱦᱟᱸᱜ ᱟᱫᱚ ᱵᱚᱱ ᱦᱟᱥᱟᱜᱼᱟ ᱦᱳᱭ
ᱦᱩᱸ
ᱦᱟᱥᱟ ᱠᱚ ᱯᱚᱨᱮ ᱠᱟᱛᱮᱜ ᱦᱮᱸ ᱜᱚᱝᱠᱮ ᱢᱤᱫ ᱫᱷᱟᱣ ᱦᱟᱸᱜ ᱫᱟᱜ ᱵᱚᱱ ᱮᱢᱟᱜᱼᱟ ᱛᱚᱠᱷᱚᱱ ᱦᱟᱸᱜ ᱚᱭ ᱵᱟᱨᱯᱮ ᱫᱤᱱ ᱯᱩᱨᱟᱹ ᱥᱟᱯ ᱠᱟᱜ ᱵᱤᱱ ᱢᱤᱫ ᱵᱟᱨ ᱥᱚᱯᱛᱟᱦᱟ ᱯᱚᱨᱮ ᱜᱮ ᱦᱳᱭ ᱥᱮ
ᱦᱩᱸ
ᱟᱫᱚ ᱚᱱᱟ ᱠᱚ ᱮᱢ ᱠᱟᱛᱮ ᱡᱚ ᱥᱟᱜᱮᱱᱚᱜᱼᱟ ᱫᱟᱨᱮ ᱠᱚ ᱦᱳᱭᱥᱮ ᱛᱚᱠᱷᱚᱱ ᱫᱚ ᱟᱨ ᱢᱤᱫ
ᱟᱪᱷᱟ ᱜᱚᱢᱠᱮ ᱨᱟᱱ ᱵᱚᱞ ᱛᱮ ᱪᱮᱫ ᱨᱟᱱ ᱯᱮ ᱮᱢ ᱜᱮᱭᱟ ᱢᱟᱱᱮ ᱠᱤᱴᱱᱟᱥᱚᱠ ᱡᱟᱛᱤᱭᱚ ᱚᱱᱟ ᱥᱟᱨ ᱜᱮᱭᱟ ᱥᱮ ᱚᱱᱟ
ᱚᱱᱟ ᱡᱟᱦᱟᱸ ᱠᱤᱴᱱᱟᱥᱚᱠ ᱠᱚ ᱚᱱᱟ ᱠᱚᱜᱮ ᱡᱟᱦᱟᱸ ᱠᱤᱨᱤᱧ ᱠᱟᱛᱮᱜ ᱧᱟᱢᱚᱜᱼᱟ ᱦᱳᱭᱥᱮ ᱚᱱᱟ ᱯᱚᱴᱟᱥᱤᱭᱟᱢ ᱠᱚ ᱦᱳᱭ ᱟᱞᱮ ᱥᱮᱫ ᱢᱮᱱ ᱞᱮᱠᱷᱟᱱ ᱫᱚ ᱱᱚᱜᱼᱚ ᱱᱚᱝᱠᱟ ᱡᱟᱦᱟᱸ ᱦᱮᱸ ᱚᱨᱫᱷᱮᱠ ᱴᱚᱴᱷᱟ ᱠᱚᱨᱮ ᱫᱚ ᱚᱱᱠᱟ ᱜᱩᱨᱤᱡ ᱥᱟᱨ ᱠᱚᱦᱚᱸ ᱠᱚ ᱮᱢᱟᱜ ᱜᱮᱭᱟ ᱛᱚ ᱟᱞᱮᱥᱮᱫ ᱫᱚ ᱵᱟᱝ ᱧᱮᱞᱚᱜᱼᱟ ᱠᱤ ᱦᱳᱭᱞᱟᱹᱭᱵᱤᱱ
ᱢᱤᱫ ᱫᱤᱱ ᱜᱩᱨᱤᱡ ᱥᱟᱨᱢᱟ ᱟᱹᱰᱤ ᱵᱷᱟᱜᱤ ᱜᱮᱭᱟ ᱦᱮᱸ ᱥᱮ ᱵᱟᱝ ᱪᱟᱥ ᱵᱟᱥ ᱮᱢᱟ ᱠᱟᱱᱟ ᱟᱫᱚ ᱜᱩᱨᱤᱡ ᱥᱟᱨ ᱮᱢ ᱠᱟᱛᱮ ᱜᱟᱱᱚᱜ-ᱟ ᱛᱚ ᱦᱮᱸ ᱥᱮ ᱵᱟᱝ
ᱦᱮᱸ ᱦᱮᱸ ᱜᱚᱝᱠᱮ ᱚᱱᱟ ᱫᱚ ᱜᱟᱱᱚᱜ ᱜᱮᱭᱟ ᱟᱫᱚ ᱜᱚᱝᱠᱮ ᱟᱫᱚ ᱰᱟᱝᱨᱤ ᱠᱚ ᱵᱟᱝ ᱠᱚ ᱛᱟᱦᱮᱸ ᱞᱮᱠᱷᱟᱡ ᱜᱚᱝᱠᱮ ᱥᱟᱸᱜᱤᱧᱚᱜᱼᱟ ᱟᱫᱚ ᱜᱩᱨᱤᱡ ᱠᱚᱦᱚᱸ ᱵᱟᱝ ᱧᱟᱯᱟᱢᱚᱜᱼᱟ ᱛᱚ ᱟᱞᱮ ᱱᱚᱛᱮ ᱫᱚ ᱟᱫᱚ ᱦᱟᱸᱜ ᱚᱱᱠᱟ ᱫᱤᱠ ᱛᱮᱫᱚ ᱦᱟᱸᱜ ᱟᱫᱚ ᱨᱟᱱ ᱠᱚᱜᱮᱞᱮ ᱠᱤᱨᱤᱧ ᱵᱟᱲᱟ ᱠᱟᱛᱮᱜ ᱞᱮ ᱮᱢᱟᱜᱼᱟ ᱦᱳᱭ ᱥᱮ
ᱦᱮᱸ ᱟᱪᱪᱷᱟ ᱜᱚᱝᱠᱮ ᱢᱟᱱᱮ ᱟᱯᱮ ᱢᱟ ᱱᱟᱢᱟᱞ ᱫᱤᱥᱚᱢ ᱦᱮᱸᱥᱮ ᱵᱟᱝ ᱱᱟᱢᱟᱞ ᱫᱤᱥᱚᱢ ᱨᱮᱢᱟ ᱵᱟᱨᱚ ᱢᱟᱥ ᱜᱮ ᱪᱟᱥ ᱦᱩᱭᱩᱜ ᱜᱮᱭᱟ ᱟᱨ ᱟᱥᱚᱞ ᱠᱟᱛᱷᱟ ᱦᱩᱭᱩᱜ ᱠᱟᱱᱟ ᱱᱟᱢᱟᱞ ᱫᱤᱥᱚᱢ ᱥᱮᱱ ᱫᱚ ᱚᱱᱠᱟ ᱟᱛᱩ ᱫᱤᱥᱚᱢ ᱨᱮ ᱚᱠᱟ ᱞᱮᱠᱟ ᱠᱚ ᱫᱚᱦᱚᱭ ᱜᱮᱭᱟ ᱠᱚ ᱰᱟᱝᱨᱤ ᱢᱮᱨᱚᱢ ᱦᱮᱸ ᱥᱮ ᱵᱟᱝ ᱚᱱᱟ ᱫᱚᱦᱚ ᱠᱷᱟᱛᱤᱨ ᱜᱮ ᱩᱱᱠᱩ ᱚᱱᱟ ᱡᱟᱦᱟᱱᱟᱜ ᱡᱳᱭᱵᱚ ᱥᱟᱨ ᱠᱚ ᱱᱟᱢᱮᱫᱟᱠᱚ ᱡᱮᱢᱚᱱ ᱜᱚᱵᱚᱨ ᱥᱟᱨ ᱠᱚ ᱦᱮᱸ ᱥᱮ ᱵᱟᱝ ᱟᱨ ᱱᱟᱢᱟᱞ ᱫᱤᱥᱳᱢ ᱥᱮᱱ ᱢᱟ ᱚᱱᱠᱟ ᱢᱟ ᱰᱟᱝᱨᱤ ᱢᱮᱨᱚᱢ ᱠᱚᱢᱟ ᱮᱛᱚ ᱵᱮᱥᱤ ᱵᱟᱠᱚ ᱫᱚᱦᱚᱭ ᱜᱮᱭᱟ ᱥᱮ ᱚᱱᱟ ᱠᱷᱟᱹᱛᱤᱨ ᱚᱱᱟ ᱦᱳᱭᱛᱚ ᱚᱱᱟ ᱤᱭᱟᱹᱫᱚ ᱚᱱᱟ ᱡᱳᱭᱵᱚ ᱥᱟᱨ ᱫᱚ ᱵᱟᱝ ᱧᱟᱢᱚᱜ ᱜᱮᱭᱟ ᱦᱮᱸ ᱛᱮ ᱵᱟᱝ ᱟᱪᱪᱷᱟ ᱜᱚᱝᱠᱮ ᱱᱚᱰᱮ ᱢᱤᱜᱴᱤᱜ ᱠᱩᱠᱞᱤ ᱨᱟᱠᱟᱜ ᱛᱟᱦᱮᱸᱞᱮᱱᱟ ᱟ ᱦᱟᱜ ᱟ ᱦᱟᱸᱜ ᱡᱮ ᱱᱤᱭᱟᱹ ᱡᱮ ᱵᱟᱫ ᱵᱟᱠᱤ ᱦᱚᱸ ᱱᱟ ᱨᱟᱥ ᱥᱟᱭᱚᱱᱤᱠ ᱠᱤᱴᱱᱟᱥᱚᱠ ᱠᱚ ᱮᱢ ᱦᱩᱭᱩᱜ ᱠᱟᱱᱟ ᱦᱮᱸ ᱥᱮ ᱵᱟᱝ? ᱚ ᱚᱱᱟ ᱢᱟ ᱡᱳᱭᱵᱚ ᱥᱟᱨ ᱠᱷᱚᱱ ᱮᱛᱚ ᱵᱷᱟᱹᱜᱤ ᱵᱟᱝ ᱦᱮᱸ ᱥᱮ ᱵᱟᱝ
ᱦᱳᱭ ᱦᱳᱭ
ᱪᱮᱫᱟᱜ ᱤᱧ ᱞᱟᱹᱭ ᱫᱟ ᱡᱳᱭᱵ ᱥᱟᱨ ᱦᱩᱭᱩᱜ ᱠᱟᱱᱟ ᱦᱟᱥᱟ ᱨᱮᱱᱟᱜ ᱚᱱᱟ ᱚᱠᱟ ᱩᱨᱵᱚᱨᱚᱛᱟ ᱦᱮᱱᱟᱜ-ᱟ ᱦᱮᱸᱥᱮ ᱵᱟᱝ
ᱦᱚᱭ ᱦᱳᱭ
ᱚᱱᱟ ᱩᱨᱵᱚᱨᱚᱛᱟ ᱴᱟ ᱫᱚ ᱵᱚᱡᱟᱭ ᱫᱚᱦᱚᱭ ᱜᱮᱭᱟ ᱡᱳᱭᱵᱚ ᱥᱟᱨ,
ᱦᱚᱭ ᱦᱳᱭ
ᱟᱨ ᱱᱚᱣᱟ ᱵᱟᱫ ᱵᱟᱹᱠᱤ ᱡᱮ ᱩᱲᱤ ᱫᱷᱚᱨᱚᱱᱟᱜ ᱵᱟᱡᱟᱨ ᱠᱚᱨᱮ ᱡᱮ ᱚᱠᱟ ᱠᱚ ᱱᱟᱢᱚᱜ ᱠᱟᱱᱟ ᱠᱤ ᱠᱤᱴᱱᱟᱥᱚᱠ ᱤᱭᱩᱨᱤᱭᱟ ᱯᱚᱴᱟᱥᱤᱭᱟᱢ ᱦᱮᱸ ᱥᱮ ᱵᱟᱝ ᱚᱱᱟ ᱥᱟᱨ ᱠᱟᱢᱟ ᱚᱱᱟ ᱦᱟᱥᱟ ᱨᱮᱱᱟᱜ ᱩᱨᱵᱚᱨᱚᱛᱟ ᱴᱟᱜ ᱠᱚᱢᱮᱫ ᱫᱟᱭ ᱦᱮᱸ ᱥᱮ ᱵᱟᱝ?
ᱦᱳᱭ ᱜᱚᱝᱠᱮ
ᱚᱱᱟ ᱠᱷᱟᱹᱛᱤᱨ ᱜᱚᱝᱠᱮᱧ ᱞᱟᱹᱭ ᱫᱟ ᱛᱚᱵᱮ ᱡᱷᱚᱛᱚ ᱠᱷᱚᱱ ᱵᱷᱟᱹᱜᱤ ᱠᱷᱟᱹᱛᱤᱨ ᱫᱚ ᱡᱳᱭᱵᱳ ᱥᱟᱨ ᱜᱮ ᱵᱮᱵᱚᱦᱟᱨ ᱵᱷᱟᱜᱤ ᱦᱮᱸ ᱥᱮ ᱵᱟᱝ? ᱟᱨ ᱚᱠᱚ ᱚᱠ ᱚᱠ ᱚᱠ ᱚᱠᱟ ᱮᱞᱟᱠᱟ ᱠᱚᱨᱮ ᱮᱛᱚ ᱵᱮᱥᱤ ᱠᱤ ᱡᱳᱭᱵᱚ ᱥᱟᱨ ᱵᱟᱝ ᱧᱟᱢᱚᱜ ᱠᱟᱱᱟ ᱚᱱᱟ ᱠᱚᱨᱮ ᱫᱚ ᱨᱟᱱ ᱵᱮᱵᱚᱦᱟᱨ ᱠᱟᱛᱮ ᱠᱚ ᱪᱟᱥᱮᱫᱟ᱾ ᱠᱚ ᱦᱮᱸ ᱥᱮ ᱵᱟᱝ ᱟᱪᱪᱷᱟ ᱜᱚᱝᱠᱮ ᱱᱚᱣᱟ ᱟᱞᱩ ᱪᱟᱥ ᱠᱟ ᱛᱮᱫ ᱫᱚ ᱛᱤᱱᱟᱹᱜ ᱫᱤᱱ ᱥᱚᱢᱚᱭ ᱞᱟᱜᱟᱜ ᱜᱮᱭᱟ ᱜᱚᱝᱠᱮ?
ᱮᱜ ᱦᱚᱻ ᱦᱳᱭ ᱜᱚᱝᱠᱮ ᱪᱟᱸᱫᱳ ᱢᱟ ᱞᱟᱜᱟᱜ ᱜᱮᱭᱟ ᱟᱫᱚ ᱠᱟᱹᱴᱤᱡ ᱦᱟᱸᱜ ᱢᱮᱱ ᱞᱱᱮᱠᱷᱟᱱ ᱫᱚ ᱦᱟᱸᱜ ᱚᱝᱠᱟ ᱫᱚ ᱫᱟᱨᱮ ᱠᱚ ᱜᱩᱡᱩᱜ ᱟ ᱛᱚ ᱟᱫᱚ ᱚᱝᱠᱟ ᱢᱮᱱ ᱛᱮᱫᱚ ᱴᱟᱭᱤᱢ ᱫᱚ ᱞᱟᱜᱟᱜ ᱜᱮᱭᱟ ᱦᱳᱭ ᱥᱮ᱾
ᱟᱪᱪᱷᱟ ᱟᱪᱪᱷᱟᱷᱟ ᱟᱪᱪᱷᱟ, ᱟᱪᱪᱷᱟ ᱜᱚᱝᱠᱮ ᱟᱹᱞᱩ ᱪᱟᱥ ᱠᱟᱛᱮᱜ ᱫᱚ ᱫᱟᱜ ᱨᱮᱱᱟᱜ ᱫᱚ ᱛᱤᱱᱟᱹᱜ ᱯᱚᱨᱤᱢᱟᱱ ᱛᱟᱦᱮᱱ ᱜᱮᱭᱟ ᱢᱟᱱᱮ ᱚᱱᱟ ᱦᱩᱲᱩ ᱚᱠᱟ ᱞᱮᱠᱟ ᱠᱚ ᱨᱚᱦᱚᱭ ᱜᱮᱭᱟ ᱠᱚ ᱦᱮᱸ ᱥᱮ ᱵᱟᱝ? ᱫᱟᱜ ᱠᱚ ᱛᱟᱦᱮᱱ ᱜᱮᱭᱟ ᱢᱟᱡᱷᱟ ᱢᱟᱡᱷᱤ ᱵᱷᱟᱵ ᱛᱮᱠᱚ ᱫᱚᱦᱚᱭ ᱜᱮᱭᱟ ᱫᱟᱜ ᱦᱮᱸ ᱥᱮ ᱵᱟᱝ ᱡᱟᱹᱥᱛᱤ ᱰᱷᱮᱹᱨ ᱦᱚᱸ ᱵᱟᱝ-ᱟ ᱡᱟᱥᱛᱤ ᱠᱚᱢ ᱦᱚᱸ ᱵᱟᱝ-ᱟ ᱡᱟᱛᱮ ᱢᱤᱰᱤᱭᱟᱢ ᱥᱟᱭᱤᱡ ᱛᱟᱦᱮᱱ ᱢᱟ ᱟ ᱟᱞᱩ ᱪᱟᱥ ᱠᱟᱛᱮᱫ ᱫᱚ ᱚᱠᱟᱞ ᱞᱮᱠᱟ ᱠᱚ ᱫᱚᱦᱚᱭ ᱜᱮᱭᱟ ᱫᱟᱜ ᱨᱮᱱᱟᱜ ᱤᱭᱟᱹ ᱠᱚᱫᱚ ᱚᱠᱟ ᱞᱮᱠᱟ?
ᱦᱳᱭ ᱜᱚᱝᱠᱮ ᱫᱟᱜ ᱫᱚ ᱮᱢᱟᱜ ᱜᱮ ᱦᱩᱭᱩᱜ-ᱟ ᱟᱫᱚ ᱡᱮᱢᱚᱱ ᱚᱱᱟ ᱦᱟᱥ ᱥᱟ ᱛᱮᱜ ᱠᱟᱹᱴᱤᱜ ᱤᱭᱟᱹ ᱛᱟᱦᱮᱱᱟ ᱟᱞᱜᱟ ᱛᱟᱦᱮᱱ ᱢᱟ ᱦᱳᱭ ᱥᱮ ᱟᱫᱚ ᱚᱱᱟ ᱦᱩᱲᱩ ᱞᱮᱠᱟ ᱟᱞᱜᱟ ᱫᱚ ᱵᱟᱝ ᱟᱫᱚ ᱠᱟᱹᱴᱤᱜ ᱦᱟᱞᱠᱟ ᱧᱚᱜ ᱦᱳᱭᱥᱮ ᱚᱱᱟ ᱵᱷᱤᱡᱟᱹ ᱛᱟᱦᱮᱱᱟ ᱟᱫᱚ ᱚᱱᱟ ᱥᱟᱶᱛᱮ ᱡᱚᱠᱷᱚᱱ ᱥᱟᱜᱮᱱᱚᱜ-ᱟ ᱟᱹᱞᱩ ᱫᱟᱨᱮ ᱚᱱᱟ ᱤᱭᱟᱹᱛᱮᱜ ᱥᱟᱠᱟᱢ ᱠᱚ ᱥᱟᱜᱮᱱᱚᱜ-ᱟ ᱥᱟᱜᱮᱱ ᱥᱟᱶᱛᱮ ᱟᱨᱚ ᱢᱤᱫ ᱫᱷᱟᱣ ᱯᱩ ᱞᱟᱜᱟᱜ-ᱟ ᱦᱳᱭ ᱦᱳᱭ ᱯᱩ ᱥᱟᱶᱛᱮ ᱡᱟᱦᱟᱸ ᱛᱤᱱᱟᱹᱜ ᱵᱟᱨ ᱵᱤᱱ ᱯᱩᱣᱟᱜ-ᱟ ᱩᱱᱟᱹᱜ ᱵᱟᱨ ᱫᱟᱜ ᱮᱢ ᱞᱟᱜᱟᱜ-ᱟ᱾ ᱦᱩᱭᱩᱜ-ᱟ ᱦᱳᱭ ᱦᱳᱭ
ᱟᱪᱪᱷᱟ ᱜᱚᱝᱠᱮ ᱫᱟᱜ ᱨᱮᱱᱟᱜ ᱵᱮᱵᱚᱥᱛᱟ ᱫᱚ ᱚᱱᱟ ᱥᱟᱵ ᱢᱟᱨᱥᱟᱞ ᱵᱟ ᱡᱟᱦᱟᱱᱟᱜ ᱴᱩᱞᱩᱠ ᱠᱚ ᱵᱮᱵᱷᱟᱨ ᱠᱟᱛᱮ ᱯᱮ ᱠᱚᱨᱟᱣ ᱜᱮᱭᱟ ᱥᱮ ᱱᱤᱝᱠᱟᱹ ᱚᱱᱟ ᱤᱭᱟᱹ ᱫᱟᱜ ᱨᱮᱯᱮ ᱠᱚᱨᱟᱣ ᱜᱮᱭᱟ ᱱᱤᱝᱠᱟᱹ ᱜᱟᱹᱰᱭᱟᱹ ᱠᱚ ᱵᱟᱠᱚ ᱯᱩᱠᱷᱨᱤ ᱠᱷᱚᱱ ᱫᱟᱜ ᱯᱮ ᱤᱭᱟᱹ ᱠᱟᱛᱮ,
ᱟᱞᱮ ᱫᱚ ᱦᱳᱭ ᱟᱞᱮ ᱫᱚ ᱜᱚᱝᱠᱮ ᱱᱚᱜᱼᱚ ᱱᱚᱝᱠᱟ, ᱟᱞᱮ ᱫᱚ ᱦᱟᱸᱜ, ᱚᱱᱟ ᱥᱚᱨᱠᱟᱨ ᱠᱷᱚᱱᱟᱜ ᱥᱩᱡᱳᱜ ᱥᱩᱵᱤᱫᱷᱟ ᱠᱚ ᱮᱢ ᱠᱟᱫ ᱞᱮᱭᱟ ᱦᱳᱭ ᱥᱮ, ᱚᱱᱟ ᱤᱭᱟᱹ ᱠᱚ ᱢᱮᱱᱟᱜ ᱠᱟᱫᱟ ᱢᱤᱱᱤ ᱠᱚ, ᱚᱱᱠᱟ ᱯᱩᱨᱩᱥᱚᱵᱷᱟ ᱢᱮᱱᱟᱜ ᱠᱟᱫ ᱛᱟᱞᱮᱭᱟ ᱛᱚ, ᱚᱸᱰᱮ ᱠᱷᱚᱱᱟᱜ ᱜᱮ ᱟᱫᱚ ᱠᱚ ᱤᱭᱟᱹ ᱠᱟᱫ ᱞᱮᱭᱟ ᱮᱢ ᱠᱟᱫ ᱞᱮᱭᱟ᱾
ᱟᱪᱪᱷᱟ ᱜᱚᱝᱠᱮ ᱚᱱᱟ ᱡᱮ, ᱚᱠᱟ ᱥᱚᱨᱠᱟᱨ ᱠᱷᱚᱱ ᱠᱚ ᱮᱢ ᱠᱟᱜ-ᱟ, ᱚᱱᱟ ᱫᱟᱜ ᱨᱮᱱᱟᱜ ᱚᱱᱟ ᱥᱩᱵᱤᱫᱷᱟ, ᱚᱱᱟ ᱫᱚ ᱚ ᱟᱪᱪᱷᱟ ᱠᱟᱨᱮᱱᱴ ᱵᱤᱞ ᱠᱚ ᱡᱟᱦᱟᱸ ᱛᱤᱱᱟᱹᱜ ᱦᱤᱡᱩᱜᱼᱟ, ᱚᱱᱟ ᱫᱚ ᱠᱚᱭ ᱵᱩᱭᱥᱟᱣ ᱠᱟᱜ ᱠᱚ ᱦᱮᱸ, ᱥᱚᱨᱠᱟᱨ ᱛᱚᱨᱚᱯ ᱠᱷᱚᱱ᱾ ᱠᱟᱨᱮᱱᱴ ᱵᱤᱞ ᱴᱟᱜ ᱥᱩᱫᱷᱩ ᱮᱢ ᱦᱩᱭᱩᱜ ᱛᱟᱠᱚᱣᱟ ᱚᱠᱚᱭ ᱵᱮᱵᱚᱦᱟᱨᱮᱫᱼᱟ ᱦᱮᱸ ᱥᱮ ᱵᱟᱝ᱾ ᱟᱨ, ᱟᱨ ᱜᱚᱝᱠᱮ ᱚᱱᱟᱧ ᱞᱟᱹᱭᱫᱟ ᱚᱱᱟ ᱫᱚ ᱱᱟᱢᱟᱞ ᱫᱤᱥᱚᱢ ᱥᱮᱱ ᱫᱚ ᱡᱷᱚᱛᱚ ᱡᱟᱦᱟᱸᱭ ᱠᱚ ᱩᱲᱤᱜᱟᱱ ᱵᱟᱹᱫ ᱦᱮᱱᱟᱜ ᱛᱟᱠᱚᱣᱟ, ᱡᱷᱚᱛᱚ ᱯᱷᱮᱢᱮᱞᱤ ᱨᱮ ᱱᱤᱝᱠᱟᱹ ᱠᱤ ᱵᱤᱴᱤᱡ ᱮ ᱱᱤᱝᱠᱟᱹ ᱦᱮᱱᱟᱜᱼᱟ ᱠᱤ ᱥᱩᱵᱤᱫᱷᱟ ᱫᱟᱜ ᱨᱮᱱᱟᱜ? ᱴᱩᱞᱩ ᱵᱟ ᱡᱟᱦᱟ ᱞᱟᱹᱭ ᱵᱤᱱ?
ᱦᱮᱸ ᱢᱟ ᱞᱟᱹᱭ ᱵᱤᱱ?
ᱦᱮᱸ ᱢᱮᱱ ᱫᱤᱧ ᱢᱮᱥᱤᱱ ᱠᱚ ᱦᱮᱱᱟᱜ ᱟ ᱚᱱᱟ ᱫᱟᱜ ᱨᱮᱱᱟᱜ ᱢᱮᱥᱤᱱ ᱡᱷᱚᱛᱚ ᱯᱨᱚᱛᱛᱮᱠ, ᱠᱤ ᱦᱱᱟ ᱚᱱᱠᱟ ᱥᱮ ᱵᱟᱝ ᱚᱱᱠᱟ᱾ ᱟᱨ ᱢᱤᱫ ᱫᱷᱟᱚᱲ ᱦᱮᱱᱟᱜ ᱦᱚᱭᱛᱚ, ᱚᱸᱰᱮ ᱠᱷᱚᱱ ᱠᱚ ᱦᱟᱛᱟᱣ ᱫᱟ ᱠᱚ ᱟᱨ ᱪᱟᱨᱯ
ᱦᱳᱭ ᱦᱳᱭ ᱦᱳᱭ, ᱜᱚᱝᱠᱮ ᱚᱱᱠᱟᱜ ᱜᱮ, ᱳᱸ ᱚᱱᱠᱟ ᱜᱮ ᱢᱮᱱᱟᱜ ᱠᱟᱹᱟ ᱢᱟᱱᱮ ᱥᱟᱺᱜᱤᱧ ᱥᱟᱺᱜᱤᱧ ᱧᱚᱜ ᱦᱳᱭ ᱥᱮ᱾ ᱟᱫᱚ ᱱᱚᱝᱠᱟ ᱢᱟᱱᱮ ᱟᱞᱮ ᱥᱮᱫ ᱫᱚ ᱥᱚᱢᱟᱱᱚᱛ ᱥᱮ᱾ ᱟᱫᱚ ᱫᱟᱜ ᱢᱮᱱ ᱞᱮᱠᱷᱟᱡ ᱫᱚ, ᱪᱟᱞᱟᱜ ᱜᱮᱭᱟ ᱚᱱᱠᱟ ᱟᱲᱮᱛᱮ ᱟᱲᱜᱚᱱᱟ ᱦᱳᱭ ᱥᱮ᱾ ᱟᱫᱚ ᱚᱸ ᱟᱫᱚ ᱦᱟᱸᱜ ᱢᱮᱱ ᱞᱮᱱᱠᱷᱟᱱ ᱫᱚ ᱱᱚᱝᱠᱟ ᱢᱮᱱᱟᱜ ᱠᱟᱫᱟ ᱥᱟᱺᱜᱤᱧ ᱥᱟᱺᱜᱤᱧ ᱜᱮ, ᱦᱳᱭ ᱥᱮ ᱚᱱᱠᱟ ᱥᱩᱢᱩᱝ, ᱥᱩᱨ ᱨᱮᱦᱚᱸ ᱵᱟᱝ ᱩᱱᱟᱹᱜ ᱥᱩᱨ ᱦᱚᱸ ᱵᱟᱝ, ᱟᱨ ᱩᱱᱟᱹᱜ ᱥᱟᱺᱜᱤᱧ ᱦᱚᱸ ᱵᱟᱞᱤᱧ ᱢᱮᱱᱟ ᱦᱳᱭ ᱥᱮ, ᱚᱱᱠᱟ ᱫᱚ ᱢᱮᱱᱟᱜ ᱠᱟᱫᱟ ᱟᱭᱢᱟ ᱜᱟᱱ ᱜᱮ, ᱟᱫᱚ ᱱᱚᱜᱼᱚ ᱱᱚᱝᱠᱟ ᱦᱜ ᱟᱞᱮᱭᱟᱜ ᱫᱚ, ᱱᱚᱜᱚᱭ ᱪᱟᱥ ᱠᱟᱹᱢᱤ ᱠᱚᱫᱚ ᱦᱩᱭᱩᱜ ᱠᱟᱱ ᱛᱟᱞᱮᱭᱟ ᱛᱚ, ᱦᱳᱭ ᱪᱟᱥ ᱠᱟᱹᱢᱤ ᱠᱚ ᱦᱩᱭ ᱯᱩᱨᱟᱹᱣ ᱠᱟᱛᱮᱡ ᱡᱟᱦᱟᱸ ᱠᱟᱹᱣᱰᱤ ᱡᱮ ᱟᱨ ᱡᱟᱣᱟ, ᱚᱱᱟ ᱠᱟᱹᱣᱰᱤ ᱦᱟᱸᱜ ᱦᱳᱭᱛᱳ ᱚᱸᱰᱮ ᱦᱟᱸᱜ ᱡᱟᱦᱟᱸ ᱠᱟᱨᱮᱱ ᱵᱤᱞ ᱦᱟᱸᱜ, ᱚᱱᱟ ᱫᱚ ᱦᱟᱸᱜ ᱯᱳᱣᱨᱚᱥᱚᱵᱷᱟ ᱨᱮ ᱟᱞᱮ ᱫᱚᱞᱮ ᱡᱚᱢᱟᱞᱮ ᱪᱟᱞᱟᱜ ᱜᱮᱭᱟ ᱦᱳᱭ ᱥᱮ᱾
ᱟᱪᱪᱷᱟ, ᱟᱪᱪᱷᱟ, ᱟᱪᱪᱷᱟ, ᱛᱚᱵᱩᱨᱮᱦᱚᱸ ᱜᱚᱝᱠᱮ, ᱮᱸ ᱚᱱᱟ ᱫᱚ ᱡᱟᱦᱟᱸᱭ ᱡᱩᱫᱤ ᱦᱮᱸ, ᱡᱟᱦᱟᱸ ᱡᱩᱫᱤ ᱞᱟᱹᱭᱟᱭ, ᱡᱮ ᱵᱟᱝᱟ ᱤᱧ ᱫᱚ ᱚ ᱤᱧ ᱫᱚ ᱱᱚᱣᱟ ᱠᱟᱨᱮᱱᱴ ᱵᱟᱞᱟ ᱢᱮᱥᱤᱱ ᱫᱚ ᱵᱟᱹᱧ ᱵᱮᱵᱚᱦᱟᱨᱟ, ᱤᱧ ᱫᱚ ᱚᱱᱟ ᱤᱭᱟᱹ ᱢᱮᱥᱤᱱᱤᱧ ᱵᱮᱵᱚᱦᱟᱨᱟ, ᱚᱱᱟ ᱚᱱᱠᱟ ᱥᱳᱞᱟᱨ ᱥᱤᱥᱴᱮᱢ, ᱚᱱᱟ ᱢᱮᱥᱤᱱᱤᱧ ᱵᱮᱵᱚᱦᱟᱨᱟ ᱾ᱟᱪᱷᱟ ᱚᱱᱟ ᱠᱷᱟᱹᱛᱤᱨ ᱠᱷᱟᱹᱛᱤᱨ ᱠᱤ ᱚᱱᱟ ᱡᱟᱦᱟᱱᱟᱜ ᱥᱩᱵᱤᱫᱷᱟ ᱥᱚᱨᱠᱟᱨ ᱠᱷᱚᱱ ᱠᱚ ᱮᱢᱚᱜ ᱜᱮᱭᱟ ᱥᱮ ᱵᱟᱝ?
ᱟᱨ ᱚᱱᱟ ᱥᱩᱵᱤᱫᱷᱟ ᱜᱚᱝᱠᱮ ᱱᱤᱛᱚᱜ ᱫᱷᱟᱹᱵᱤᱡ ᱛᱮᱫᱚ ᱟᱹᱞᱤᱧ ᱦᱟᱸᱜ ᱚᱱᱟ ᱫᱤᱠ ᱛᱮᱫᱚ ᱦᱟᱸᱜ ᱵᱟᱹᱞᱤᱧ ᱢᱮᱱ ᱫᱟᱲᱮᱭᱟᱜ ᱠᱟᱱᱟ᱾ ᱟᱫᱚ ᱪᱮᱫᱟᱜ ᱥᱮ ᱦᱟᱸᱜ ᱱᱤᱛᱚᱜ ᱫᱷᱟᱹᱵᱤᱡ ᱛᱮᱦᱚᱸ ᱚᱱᱠᱟᱱᱟᱜ ᱟᱱᱟᱴ ᱠᱚᱫᱚ ᱵᱟᱹᱞᱤᱧ ᱧᱮᱞ ᱧᱟᱢ ᱟᱠᱟᱫᱟ ᱛᱚ᱾ ᱛᱚ ᱡᱟᱦᱟᱸ ᱡᱟᱦᱟᱸ ᱠᱚ ᱢᱮᱱᱟᱜ ᱠᱟᱜᱼᱟ, ᱦᱳᱭ ᱚᱱᱟ ᱛᱮᱜᱮ ᱠᱚ ᱟᱫᱚ ᱦᱟᱸᱜ ᱠᱚ ᱤᱭᱟᱹᱭ ᱫᱟ᱾
ᱛᱚᱵᱩ ᱨᱮᱦᱚᱸ ᱜᱚᱝᱠᱮ ᱞᱟᱹᱭ ᱫᱟᱹᱧ ᱦᱮᱸ ᱡᱩᱫᱤ ᱚᱱᱟ ᱠᱟᱨᱮᱱᱴ ᱵᱚᱫᱚᱞ ᱛᱮ ᱡᱮᱦᱮᱛᱩ, ᱠᱟᱨᱮᱱᱴᱟᱜ ᱫᱚ ᱵᱤᱞ ᱫᱚ ᱩᱲ ᱜᱟᱱ ᱦᱤᱡᱩᱜᱟ, ᱥᱮ ᱦᱮᱸ ᱥᱮ ᱵᱟᱝ ᱫᱟᱜ ᱢᱮᱥᱤᱱ ᱪᱟᱞᱩ ᱞᱮᱠᱷᱟᱱ ᱢᱟ ᱵᱤᱞ ᱡᱷᱟᱸᱠ ᱡᱷᱟᱸᱠ ᱮ ᱜᱚᱦᱚᱲᱟᱭ ᱦᱮᱸᱥᱮ ᱵᱟᱝ ᱚᱱᱟ ᱡᱩᱤ ᱫᱤ ᱚᱱᱟ ᱥᱚᱞᱟᱨ ᱥᱤᱥᱴᱮᱢ ᱛᱟᱦᱮᱱᱟ ᱤᱱᱟᱹᱠᱷᱟᱱ ᱫᱚ ᱚᱱᱟ ᱚᱱᱟ ᱥᱩᱨᱡᱚᱣᱟᱜ ᱥᱤᱛᱩᱝ ᱛᱮᱜᱮ ᱚᱱᱟ ᱫᱚ ᱤᱭᱟᱹᱜ-ᱟ ᱚᱱᱟ ᱫᱚ ᱢᱟᱱᱮ ᱯᱟᱣᱟᱨ ᱡᱮᱱᱟᱨᱮᱴᱟ ᱦᱮᱸ ᱥᱮ ᱵᱟᱝ ᱚᱱᱟ ᱯᱟᱣᱟᱨ ᱡᱮᱱᱟᱨᱮᱴ ᱠᱟᱛᱮ ᱵᱮᱴᱨᱤ ᱪᱟᱨᱡ ᱡᱚᱜᱟ ᱵᱮᱴᱨᱤ ᱪᱟᱡᱽ ᱠᱟᱛᱮᱜ ᱫᱟᱜ ᱩᱲᱩᱠ ᱠᱚᱜᱟ ᱦᱮᱸ ᱥᱮ ᱵᱟᱝ ᱚᱱᱟ ᱦᱩᱭ ᱞᱮᱠᱷᱟᱱ ᱫᱚ ᱠᱱᱳ ᱚᱱᱟ ᱯᱳᱣᱨᱳ ᱥᱚᱵᱷᱟ ᱨᱮ ᱪᱟᱞᱟᱣ ᱠᱟᱛᱮᱜ ᱛᱚ ᱵᱤᱞ ᱡᱚᱢᱟ ᱵᱟᱝ ᱦᱩᱭ ᱠᱚᱜ-ᱟ᱾ ᱚᱱᱟ ᱚᱱᱟ ᱢᱤᱫᱴᱤᱡ ᱢᱮᱥᱤᱱ ᱜᱮ ᱵᱟᱹᱭᱥᱟᱹᱣ ᱞᱮᱠᱷᱟᱱ ᱟᱨ ᱚᱱᱟ ᱥᱤᱛ ᱛᱩᱝ ᱫᱤᱱ ᱨᱮ ᱩᱰᱤ ᱪᱚᱨᱚᱠ ᱪᱟᱥ ᱠᱚ ᱜᱟᱱ ᱠᱚ ᱦᱮᱸ ᱥᱮ ᱵᱟᱝ᱾
ᱦᱳᱭ ᱦᱳᱭ ᱟᱫᱚ ᱚᱱᱟ ᱢᱮᱱ ᱞᱮᱱᱠᱷᱟ ᱮᱱᱦᱚᱸ ᱜᱚᱝᱠᱮ ᱴᱷᱤᱠ ᱠᱟᱛᱷᱟ ᱜᱮᱵᱤᱱ ᱢᱮᱱᱫᱟ ᱟᱫᱚ ᱦᱟᱸᱜ ᱱᱟᱜᱠᱷᱟᱡ ᱦᱟᱸᱜ ᱦᱟᱯᱮᱱ ᱫᱤᱱ ᱨᱮ ᱦᱟᱸᱜ ᱡᱩᱫᱤ ᱠᱚ ᱦᱩᱭᱩᱜ ᱜᱮᱪᱚᱝ᱾ ᱦᱳᱭᱥᱮ ᱚᱱᱟ ᱫᱚ ᱵᱟᱸᱞᱤᱧ ᱢᱮᱱ ᱫᱟᱲᱮᱭᱟᱜ ᱠᱟᱱᱟ ᱦᱳᱭ ᱫᱚ ᱦᱟᱸᱜ ᱡᱟᱹᱱᱤᱡ ᱜᱚᱝᱠᱮ ᱦᱩᱭᱩᱜ ᱜᱮᱭᱟ ᱦᱟᱸᱜ᱾
ᱦᱮᱸ ᱜᱚᱝᱠᱮ ᱟᱞᱮ ᱥᱮᱱ ᱦᱚᱸ ᱱᱤᱝᱠᱟᱹ ᱚᱱᱟ ᱥᱳᱞᱟᱨ ᱥᱤᱥᱴᱮᱢ ᱛᱮᱠᱚ ᱫᱟᱜ ᱠᱚ ᱩᱲᱩᱠ ᱦᱚᱪᱚᱭ ᱫᱟᱠᱚ, ᱢᱟᱱᱮ ᱥᱚᱨᱠ ᱥᱚᱨᱠᱟᱨ ᱛᱚᱨᱚᱯᱷ ᱠᱷᱚᱱ ᱠᱚ ᱜᱚᱢᱮᱱᱴ ᱛᱚᱨᱚᱯᱷ ᱠᱷᱚᱱ ᱠᱚ ᱵᱟᱹᱭᱥᱟᱹᱣ ᱦᱚᱪᱚ ᱠᱟᱜᱟ, ᱱᱤᱝᱠᱟᱹ ᱚᱱᱟ ᱥᱳᱞᱟᱨ ᱨᱮᱱᱟᱜ ᱟᱫᱚ ᱚᱱᱟ ᱚᱸᱰᱮ ᱠᱷᱚᱱ ᱜᱮ ᱮᱸ ᱢᱟᱱᱮ ᱚᱱᱟ ᱥᱳᱞᱟᱨ ᱠᱷᱚᱱ ᱜᱮ ᱫᱟᱜ ᱩᱰᱩᱠᱚᱜ-ᱟ ᱡᱟ